ᱦᱮᱞᱳ
ᱦᱳᱭ ᱡᱚᱦᱟᱨ ᱜᱮ ᱜᱚᱢᱠᱮ
ᱦᱚᱸ ᱡᱚᱦᱟᱨ ᱡᱚᱦᱟᱨ ᱡᱚᱦᱟᱨ
ᱦᱩᱸ ᱱᱟᱯᱟᱭ ᱜᱮᱭᱟᱢ ᱛᱚ
ᱦᱩᱸ ᱱᱟᱯᱟᱭ ᱜᱮ
ᱟᱪᱷᱟ ᱦᱳᱭ ᱛᱟᱦᱚᱞᱮ ᱱᱟᱯᱟᱭ ᱜᱮ ᱤᱧ ᱦᱚᱸ ᱱᱟᱯᱟᱭ ᱜᱮ ᱢᱮᱱᱟᱜ ᱟᱠᱟᱫᱤᱧᱟ ᱟᱨ ᱚᱲᱟᱜ ᱠᱚᱨᱮ ᱥᱟᱱᱟᱢ ᱠᱚᱜᱮ ᱱᱟᱯᱟᱭ ᱜᱮᱭᱟ ᱠᱚ
ᱦᱩᱸ ᱱᱟᱯᱟᱭ ᱵᱟᱲᱟ ᱜᱮ ᱱᱤᱛᱚᱜ ᱫᱚ
ᱟᱪᱷᱟ ᱟᱨ ᱛᱟᱦᱚᱞᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱱᱤᱛᱚ ᱫᱚ
ᱱᱤᱛᱚᱜ ᱫᱚ ᱥᱤᱛᱩᱝ ᱫᱤᱭᱮᱛᱮ ᱜᱤᱛᱤᱡ ᱵᱟᱲᱟ ᱧᱚᱜ ᱦᱩ ᱟᱠᱟᱱᱟ
ᱚ ᱟᱪᱷᱟ ᱚᱲᱟᱜ ᱨᱮᱜᱮ
ᱚᱲᱟᱜ ᱨᱮᱜᱮ
ᱟᱪᱷᱟ ᱱᱟᱯᱟᱭ ᱠᱟᱛᱷᱟ
ᱟᱹᱟᱵᱤᱱ ᱫᱚ
ᱦᱟᱸ ᱟᱞᱤᱧ ᱫᱚ ᱱᱚᱜ ᱚᱭ ᱞᱤᱧ ᱫᱩᱲᱩᱵ ᱟᱠᱟᱱᱟ ᱟᱞᱤᱧ ᱦᱚᱸ ᱫᱟᱨᱮ ᱩᱢᱩᱞ ᱨᱮᱦᱟᱸᱜ ᱢᱮᱱᱟᱜ ᱟᱠᱟᱫ ᱞᱤᱧᱟ ᱠᱷᱟᱨᱟᱭ ᱥᱮᱫ ᱨᱮ ᱵᱟᱲᱜᱮ ᱥᱮᱱᱨᱮ ᱦᱮᱸ ᱟᱭᱢᱟᱭ ᱥᱤᱛᱩᱝ ᱮᱫᱟᱭ ᱫᱟᱜ ᱠᱚᱦᱚᱸ ᱵᱟᱭ ᱡᱟᱹᱲᱤᱭᱮᱫ-ᱟ
ᱟᱹᱰᱤ ᱟᱭᱢᱟᱭ ᱥᱤᱛᱩᱝ ᱮᱫᱟ ᱡᱟᱹᱲᱤ ᱦᱚᱸ ᱫᱟᱜ ᱦᱚᱸ ᱵᱟᱭ ᱡᱟᱹᱲᱤᱭᱮᱫᱟ ᱡᱟᱦᱟᱸ ᱢᱩᱥᱠᱤᱞ ᱠᱟᱛᱷᱟ
ᱚᱲᱟᱜ ᱨᱮᱦᱚᱸ ᱛᱟᱦᱮᱸ ᱵᱟᱝ ᱜᱟᱱᱚᱜ ᱠᱟᱱᱟ ᱟᱫᱚ ᱱᱚᱜ-ᱚᱭ ᱫᱟᱨᱮ ᱩᱢᱩᱞ ᱨᱮ ᱢᱮᱱᱟᱜ ᱟᱠᱟᱫ ᱞᱤᱧᱟᱹ ᱦᱮᱸ
ᱦᱮᱸ
ᱛᱟᱦᱚᱞᱮ ᱡᱚᱢ ᱠᱚᱫᱚ ᱦᱩᱭᱱᱟᱥᱮ ᱵᱟᱝ
ᱥᱮᱛᱟᱜ ᱜᱮ ᱡᱚᱢ ᱦᱩᱭ ᱠᱟᱱᱟ ᱱᱤᱛᱚᱜ ᱛᱤᱠᱤᱱ ᱫᱚ ᱟᱹᱣᱨᱤ ᱡᱚᱢᱚᱜᱼᱟ
ᱚ ᱟᱪᱷᱟ ᱟᱪᱷᱟ ᱟᱹᱞᱤᱧ ᱦᱚᱸ ᱥᱮᱛᱟᱜ ᱨᱮᱦᱟᱸᱜ ᱛᱷᱚᱲᱟ ᱜᱟᱱ ᱠᱷᱟᱹᱡᱟᱹᱲᱤ ᱠᱚᱞᱤᱧ ᱡᱚᱢ ᱟᱠᱟᱫᱟ ᱟᱸ ᱵᱟᱥᱭᱟᱹᱢ ᱫᱚ ᱦᱟᱸᱜ ᱟᱣ. ᱨᱤ ᱞᱤᱧ ᱡᱚᱢᱟ
ᱦᱚᱸ ᱦᱚᱸ
ᱟᱨ ᱛᱟᱦᱚᱞᱮ ᱜᱚᱢᱠᱮ ᱟᱵᱮᱱ ᱫᱚ ᱪᱮᱫ ᱠᱚᱵᱮᱱ ᱪᱤᱠᱟᱹᱭ ᱜᱮᱭᱟ
ᱟᱹᱞᱤᱧ ᱫᱚ ᱪᱮᱫ ᱦᱚᱸ ᱚᱱᱠᱟ ᱫᱚ ᱵᱟᱝᱟ ᱚᱲᱟᱜ ᱠᱚᱨᱮ ᱜᱮ
ᱟᱪᱷᱟ ᱚᱲᱟᱜ ᱠᱚᱨᱮ ᱟᱪᱷᱟ ᱚᱲᱟᱜ ᱨᱮᱱᱟᱜ ᱜᱮ ᱠᱟᱹᱢᱤ ᱵᱟᱲᱟ ᱠᱚ ᱵᱟᱝ, ᱚ ᱦᱮᱸ ᱦᱮᱸ ᱚᱱᱟ ᱦᱚᱸᱛᱚ ᱞᱟᱹᱠᱛᱤᱭᱟᱱ ᱠᱟᱱ ᱜᱮᱭᱟ ᱚᱲᱟᱜ ᱨᱮ ᱛᱚ ᱠᱟᱹᱢᱤ ᱦᱚᱸ ᱞᱟᱜᱟᱜ ᱜᱮᱭᱟ ᱥᱟ ᱥᱟᱱᱟᱢ ᱦᱚᱲ ᱜᱮ ᱡᱩᱫᱤ ᱵᱟᱨᱦᱮ ᱵᱚᱱ ᱪᱟᱞᱟᱜᱼᱟ ᱥᱮ ᱵᱟᱨᱦᱮ ᱠᱟᱹᱢᱤ ᱨᱮᱵᱚᱱ ᱪᱟᱞᱟᱜᱼᱟ ᱚᱲᱟᱜ ᱠᱟᱹᱢᱤ ᱠᱚᱫᱚ ᱚᱠᱚᱭ ᱪᱷᱩᱴᱟᱹᱣ ᱛᱟᱵᱚᱱᱟᱭ
ᱦᱳᱭ ᱦᱳᱭ ᱚᱲᱟᱜ ᱨᱮᱭᱟᱜ ᱦᱚᱸ ᱧᱮᱞ ᱵᱟᱲᱟ ᱜᱮ ᱫᱚᱨᱠᱟᱨ ᱟᱨ ᱵᱟᱭ ᱧᱮᱞ ᱞᱮᱠᱷᱟᱱ ᱵᱟᱭ ᱜᱟᱱᱚᱜᱼᱟ
ᱦᱮᱸ ᱦᱮᱸ ᱦᱮᱸ ᱦᱮᱸ ᱟᱹᱞᱤᱧ ᱦᱚᱸ ᱚᱱᱠ ᱜᱮ ᱱᱤᱛᱚᱜ ᱫᱚ ᱟᱹᱞᱤᱧ ᱦᱚᱸ ᱱᱤᱛᱚᱜ ᱫᱚ ᱦᱟᱸᱜ ᱚᱞᱚᱜ ᱯᱟᱲᱦᱟᱣ ᱠᱚᱫᱚ ᱦᱟᱸᱜ ᱯᱩᱨᱟᱹᱣ ᱠᱟᱛᱮᱜ ᱚᱲᱟᱜ ᱨᱮᱜᱮ ᱦᱟᱸᱜ ᱜᱚᱜᱚ ᱵᱟᱵᱟ ᱛᱟᱹᱠᱤᱱ ᱜᱮ ᱜᱚᱲᱚ ᱵᱟᱲᱟ ᱦᱩᱭᱩᱜ ᱠᱟᱱᱟ ᱩᱱᱠᱤᱱ ᱦᱚᱸ ᱠᱟᱹᱴᱤᱡ ᱠᱤᱱ ᱵᱚᱭᱮᱥ ᱧᱚᱜ ᱠᱟᱱᱟ ᱟᱫᱚ ᱩᱱᱠᱤᱱ ᱵᱷᱚᱨᱥᱟ ᱛᱮᱫᱚ ᱛᱤᱱᱟᱹᱜ ᱫᱤᱱ ᱦᱮᱸ ᱱᱮ ᱦᱚᱲ ᱦᱚᱸ‌ ᱦᱟᱨᱟ ᱦᱩᱭ ᱠᱟᱱᱟ ᱛᱟᱦᱞᱮ ᱩᱱᱠᱤᱱ ᱜᱮ ᱠᱟᱹᱴᱤᱡ ᱜᱚᱲᱚ ᱵᱟᱲᱟ ᱦᱩᱭᱩᱜ ᱠᱟᱱᱟ ᱦᱟᱸᱜ ᱦᱮᱸ ᱩᱱᱠᱤᱱ ᱫᱚ ᱠᱟᱹᱴᱤᱡ ᱠᱷᱚᱱ ᱠᱤᱱ ᱦᱟᱨᱟ ᱠᱮᱫ ᱵᱚᱱᱟ ᱟᱨ ᱛᱤᱱᱟᱹᱜ ᱫᱤᱱ ᱠᱤᱱ ᱠᱟᱹᱢᱤᱭᱟ ᱵᱟᱝ ᱛᱟᱦᱚᱞᱮ ᱜᱚᱲᱚ ᱵᱟᱲᱟ ᱦᱩᱭᱩᱜ ᱠᱟᱱᱟ ᱟᱨ ᱪᱟᱥ ᱠᱟᱹᱢᱤ ᱠᱚᱫᱚ ᱛᱟᱦᱚᱞᱮ ᱛᱤᱱᱟᱹᱜ ᱥᱟᱺᱜᱤᱧ ᱟᱯᱮ ᱥᱮᱱᱫᱚ
ᱪᱟᱥ ᱠᱟᱹᱢᱤ ᱠᱚᱫᱚ ᱟᱞᱮᱥᱮᱱ ᱫᱚ ᱢᱟᱱᱮ ᱛᱚᱲᱟ ᱠᱚ ᱜᱮᱠᱚ ᱜᱤᱰᱤ ᱵᱟᱲᱟᱭᱮᱫᱼᱟ ᱟᱹᱣᱨᱤ ᱩᱱᱟᱹᱝ ᱫᱚ ᱦᱟᱸᱜ ᱡᱟᱹᱥᱛᱤ ᱫᱚ ᱵᱟᱭ ᱟᱜᱟᱣ ᱠᱟᱱᱟ ᱥᱮᱨᱢᱟ ᱡᱟᱹᱲᱤ ᱵᱷᱚᱨᱥᱟ ᱨᱮᱜᱮ ᱛᱚ ᱚᱱᱟᱛᱮ ᱟᱨ
ᱦᱮᱸ ᱦᱮᱸ ᱦᱳᱭ ᱦᱳᱭ ᱦᱳᱭ ᱛᱟᱦᱞᱮ ᱟᱯᱮ ᱦᱚᱸ ᱥᱮᱨᱢᱟ ᱡᱟᱹᱲᱤ ᱵᱷᱚᱨᱥᱟ ᱫᱮ ᱵᱟᱝ ᱦ ᱟᱞᱮ ᱦᱚᱸ ᱚᱱᱠᱟ ᱜᱮ ᱜᱚᱝᱠᱮ ᱚᱱᱠᱟ ᱞᱮᱠᱟᱱᱟᱜ ᱦᱟᱸᱜ ᱤᱭᱟᱹ ᱫᱚ ᱵᱟᱹᱱᱩᱜ ᱛᱟᱞᱮᱭᱟ ᱥᱩᱵᱤᱫᱟ ᱠᱚ ᱦᱟᱸᱜ ᱵᱟᱹᱱᱩᱜ ᱛᱟᱞᱮᱭᱟ ᱱᱟᱹᱭ ᱠᱮᱱᱮᱞ ᱠᱚᱫᱚ ᱦᱟᱸᱜ ᱵᱟᱹᱱᱩᱜᱼᱟ ᱟᱞᱮ ᱦᱚᱸ ᱚᱱᱟ ᱥᱮᱨᱢᱟ ᱡᱟᱹᱲᱤ ᱟᱥᱟ ᱛᱮᱜᱮ ᱥᱮᱨᱢᱟ ᱡᱟᱹᱲᱤ ᱦᱩᱭ ᱞᱮᱱᱠᱷᱟᱱ, ᱮᱠᱷᱟᱱ ᱫᱚ ᱵᱩᱜᱤ ᱛᱮᱜᱮ ᱦᱩᱭᱩᱜᱼᱟ ᱟᱨ ᱵᱟᱝ ᱦᱩᱭ ᱞᱮᱱᱠᱷᱟᱱ ᱫᱚ ᱦᱟᱸᱜ, ᱟᱫᱚ ᱠᱟᱹᱴᱤᱡ ᱟᱱᱟᱴ ᱠᱷᱟᱱᱴᱟᱱ ᱦᱩᱭᱩᱜ ᱜᱮᱭᱟ ᱡᱚᱢ ᱧᱩ ᱨᱮ ᱦᱮᱸ ᱟᱞᱮ ᱱᱚᱛᱮ ᱦᱚᱸ ᱟᱫᱚ ᱦᱟᱸᱜ ᱛᱚᱞᱟ ᱠᱚᱫᱚ ᱦᱟᱸᱜ ᱵᱟᱝ ᱟᱯᱷᱚᱨ ᱦᱩᱭ ᱠᱟᱱᱟ ᱦᱮᱸ
ᱫᱷᱩᱲᱤ ᱛᱚᱲᱟ ᱠᱚᱦᱚᱸ ᱵᱟᱯᱮ ᱮᱨ ᱠᱟᱜᱼᱟ
ᱵᱟᱝ ᱵᱟᱝ ᱜᱚᱝᱠᱮ ᱚᱱᱟ ᱠᱚᱫᱚ ᱦᱟᱜ ᱵᱟᱝ ᱮᱨ ᱦᱩᱭᱠᱟᱱᱟ ᱪᱮᱫ ᱜᱮ ᱦᱮᱸ
ᱦᱚᱸ ᱦᱚᱸ
ᱢᱟᱱᱮ ᱞᱟᱹᱭ ᱦᱩᱭᱩᱜ ᱠᱟᱱᱛᱮᱼᱚᱭ ᱡᱚᱱᱰᱨᱟ ᱠᱚᱦᱚᱸ ᱮᱨ ᱦᱩᱭᱩᱜᱼᱟ ᱟᱫᱚ ᱥᱮᱨᱢᱟ ᱡᱟᱹᱲᱤ ᱵᱟᱭ ᱡᱟᱹᱲᱤ ᱞᱮᱠᱷᱟᱱ ᱛᱚ ᱟᱨᱦᱟᱸᱜ ᱚᱛ ᱦᱟᱥᱟ ᱠᱚᱦᱚᱸ ᱵᱟᱝ ᱞᱟᱵᱤᱫᱚᱜ ᱠᱟᱱᱟ
ᱦᱳᱭ ᱦᱳᱭ
ᱵᱟᱝ ᱞᱟᱹᱵᱤᱫ ᱞᱮᱱᱠᱷᱟᱱ ᱫᱚ ᱦᱟᱜ ᱚᱢᱚᱱ ᱦᱚᱸ ᱵᱟᱝ ᱚᱢᱚᱱᱚᱜᱼᱟ
ᱦᱚᱸ ᱦᱚᱸ
ᱟᱫᱚ ᱚᱱᱟ ᱠᱷᱟᱹᱛᱤᱨ ᱛᱮᱦᱟᱸᱜ ᱵᱟᱝ ᱮᱨ ᱦᱩᱭ ᱠᱟᱱᱟ ᱥᱮᱨᱢᱟ ᱡᱟᱹᱲᱤ ᱜᱮ ᱠᱚᱭᱚᱜ ᱛᱟᱸᱜᱤ ᱦᱩᱭ ᱠᱟᱱᱟ ᱾
ᱦᱮᱸ ᱦᱮᱸ ᱾
ᱦᱩᱸᱜ ᱩᱸ ᱾ ᱟᱨ ᱚᱱᱟ ᱥᱟᱶᱛᱮ ᱟᱨᱚ ᱦᱟᱸᱜ ᱱᱤᱛᱚᱜ ᱫᱚ ᱡᱮᱢᱚᱱ ᱮᱸ ᱡᱮᱢᱚᱱ ᱱᱩᱠᱩ ᱥᱤᱢ ᱢᱮᱨᱚᱢ ᱠᱚ ᱟᱹᱥᱩᱞ ᱦᱩᱭ ᱠᱟᱱᱟ ᱾ ᱩᱱᱠᱩ ᱜᱮ ᱠᱟᱹᱴᱤᱡ ᱧᱮᱞ ᱵᱟᱲᱟ ᱦᱩᱭᱩᱜ ᱠᱟᱱᱟ, ᱥᱩᱠᱨᱤ ᱠᱚ ᱢᱮᱱᱟᱜ ᱟᱠᱟᱫ ᱠᱚᱣᱟ ᱾
ᱦᱳᱭ ᱦᱳᱭ ᱾
ᱟ ᱛᱟᱦᱚᱞᱮ ᱜᱚᱢᱠᱮ, ᱦᱳᱭ ᱞᱟᱹᱭ ᱢᱮ ᱢᱟ ᱾
ᱩᱱᱠᱩ ᱠᱚᱛᱮ ᱦᱚᱸ ᱴᱟᱠᱟ ᱯᱩᱭᱥᱟᱹ ᱟᱨᱡᱟᱜ ᱠᱟᱱ ᱜᱮᱭᱟ?
ᱦᱳᱭ ᱜᱚᱝᱠᱮ ᱱᱤᱛᱚᱜ ᱫᱚ ᱦᱟᱸᱜ ᱱᱤᱛᱚᱜ ᱡᱟᱦᱟᱸ ᱧᱮᱞᱚᱜ ᱠᱟᱱᱟ ᱥᱩᱠᱨᱤ ᱛᱮᱫᱚᱻ ᱟᱸ ᱵᱷᱟᱞᱤ ᱜᱮ ᱦᱟᱸᱜ ᱟᱨᱡᱟᱜ ᱠᱟᱱᱟ ᱱᱤᱛᱚᱜ ᱫᱚ ᱯᱚᱭᱥᱟ ᱫᱚ ᱾
ᱦᱚᱸ ᱦᱚᱸ ᱦᱟᱭ ᱨᱮᱴ ᱨᱮᱠᱚ ᱰᱷᱮᱨ ᱨᱮᱴ ᱛᱮᱠᱚ ᱟᱹᱠᱷᱨᱤᱧᱚᱜ ᱠᱟᱱᱟ ᱵᱳᱫᱷᱚᱭᱚ ᱾
ᱦᱳᱭ ᱫᱚᱢᱮ ᱰᱷᱮᱨ ᱨᱮᱴ ᱛᱮ ᱟᱨ ᱱᱤᱛᱚᱜ ᱫᱚ ᱱᱚᱭᱚᱜ ᱡᱮ ᱦᱟᱴ ᱠᱳ ᱵᱚᱱᱫᱚᱣ ᱠᱟᱫᱟ ᱦᱮᱸ᱾ ᱟᱫᱚ ᱦᱟᱴ ᱛᱚ ᱦᱟᱸᱜ ᱛᱮ ᱮᱢᱱᱤ ᱟᱞᱮ ᱱᱚᱣᱟ ᱠᱚᱨᱮ ᱡᱟᱦᱟᱸ ᱦᱩᱭᱩᱜ ᱠᱟᱱ ᱛᱷᱮ ᱡᱚᱛᱚᱼᱼ ᱛᱚ ᱰᱟᱝᱨᱤ ᱦᱚᱛᱮᱫ ᱛᱮᱜᱮ ᱠᱚ ᱦᱚᱲᱚᱜ ᱠᱟᱱ ᱛᱷᱮ ᱟᱫᱚ ᱰᱟᱝᱨᱤ ᱠᱤᱨᱤᱧ ᱟᱠᱷᱨᱤᱧ ᱜᱮ ᱵᱚᱱᱫᱚᱭᱱᱟ ᱛᱟᱦᱚᱞᱮ ᱟᱫᱚ ᱥᱩᱠᱨᱤ ᱠᱚᱦᱚᱸ ᱚᱱᱠᱟ ᱞᱮᱠᱟ ᱦᱟᱴ ᱫᱚ ᱵᱟᱝᱠᱩ ᱤᱫᱤᱭᱮᱫ ᱠᱚᱣᱟ᱾ ᱟᱫᱚ ᱚᱱᱠᱟ ᱚᱲᱟᱜ ᱠᱚᱨᱮ ᱜᱮ ᱵᱷᱤᱸᱫᱟᱹᱲ ᱵᱟᱲᱟ ᱦᱩᱭᱩᱜ ᱠᱟᱱᱟ ᱜᱚᱡ ᱵᱟᱲᱟ ᱦᱩᱭᱩᱜ ᱠᱟᱱᱟ᱾ ᱦᱮᱸ ᱟᱫᱚ ᱚᱱᱟ ᱠᱩᱦᱚᱸ ᱞᱟᱭᱤᱱ ᱜᱮ ᱵᱟᱝ ᱧᱟᱢᱚᱜ ᱠᱟᱱᱟ᱾ ᱦᱮᱸ ᱢᱮᱨᱚᱢ ᱡᱤᱞ ᱥᱚᱢᱟᱱ ᱜᱮ ᱱᱮᱛᱟᱨ ᱥᱩᱠᱨᱤ ᱡᱤᱞ ᱨᱮᱱᱟᱜ ᱦᱚᱸ ᱫᱟᱢ ᱦᱩᱭ ᱠᱟᱱᱟ᱾
ᱦᱩᱸ ᱦᱩᱸ
ᱟᱨ ᱵᱤᱥᱮᱥ ᱠᱚᱨᱮ ᱟᱵᱚ ᱵᱟᱫ ᱠᱟᱛᱮ ᱦᱚᱸ ᱟᱨᱚ ᱮᱴᱟᱜ ᱦᱚᱲ ᱫᱚᱢᱮ ᱠᱚ ᱡᱚᱢᱮᱫ ᱠᱚᱣᱟ ᱛᱚ,
ᱦᱩᱸ ᱦᱩᱸ ᱦᱩᱸ ᱚᱱᱟ ᱚᱱᱟ ᱫᱤᱭᱮ ᱛᱮ ᱫᱟᱢ ᱟᱠᱟᱱᱟ᱾
ᱦᱳᱭ ᱦᱳᱭ ᱦᱳᱭ ᱦᱳᱭ ᱟᱵᱚ ᱦᱚᱲ ᱫᱚ ᱱᱮᱛᱟᱨ ᱫᱚ ᱡᱟᱦᱟᱸ ᱛᱤᱱᱟᱹᱜ ᱧᱮᱞ ᱦᱩᱭᱩᱜ ᱠᱟᱱᱟ ᱜᱚᱝᱠᱮ ᱜᱚᱡ ᱦᱩᱭᱩᱜ ᱠᱟᱱᱟ ᱛᱚ, ᱡᱟᱦᱟᱸ ᱛᱤᱱᱟᱹᱜ ᱠᱚ ᱦᱟᱛᱟᱣ ᱫᱟ ᱵᱮᱥᱤᱨ ᱵᱷᱟᱜ ᱦᱚᱲ ᱫᱚ ᱵᱟᱝ ᱮᱴᱟᱜ ᱦᱚᱲ ᱜᱮ ᱦᱮᱸᱼᱼ ᱟᱨ ᱛᱟᱦᱚᱞᱮ ᱚᱲᱟᱜ ᱠᱚᱨᱮ ᱫᱚᱻᱚᱻ ᱪᱤᱞᱤ ᱠᱚ ᱢᱮᱱᱟᱜ ᱠᱚᱣᱟ ᱟᱨ? ᱩᱱᱠᱟ ᱡᱮ
ᱵᱟᱵᱟ, ᱠᱚ ᱢᱮᱱᱟᱜ ᱠᱚᱣᱟ ᱛᱟᱯᱚᱨᱮ ᱜᱚᱜᱚ, ᱛᱟᱠᱚ
ᱦᱳᱭ ᱦᱳᱭ᱾
ᱛᱟᱯᱚᱨᱮᱻ ᱫᱟᱹᱭ ᱛᱟᱠᱚ ᱠᱚᱼᱼ
ᱟᱪᱷᱟ ᱪᱷᱟ,
ᱫᱮᱠᱚ ᱠᱚ ᱢᱮᱱᱟᱜ ᱠᱚᱣᱟ
ᱟᱪᱷᱟ ᱟᱹᱰᱤ ᱱᱟᱯᱟᱭ ᱟᱹᱰᱤ ᱱᱟᱯᱟᱭ ᱦᱮᱸ ᱟᱞᱮ ᱦᱚᱸ ᱢᱮᱱᱟᱜᱼᱼ ᱜᱚ ᱵᱟᱵᱟ ᱱᱟᱻ ᱫᱹᱭ ᱫᱟᱫᱟ ᱦᱤᱞᱤ ᱦᱮᱸ ᱢᱟᱹᱭ ᱛᱟᱠᱚ ᱦᱚᱸ ᱢᱮᱱᱟᱜ ᱠᱚᱣᱟ?
ᱦᱳᱭ
ᱮ ᱱᱚᱠᱟ ᱜᱚᱝᱠᱮ ᱡᱟᱦᱟᱸ ᱦᱚᱳᱭᱛᱚ ᱠᱟᱻ ᱠᱟᱹᱣᱰᱤ ᱟᱨᱡᱟᱜ ᱞᱮᱠᱟᱱᱟᱜ ᱱᱚᱝᱠᱟᱱᱟᱜ ᱡᱟᱦᱟᱱᱟᱜ ᱵᱮᱵᱚᱥ ᱛᱟᱠᱚ ᱪᱟᱥ ᱠᱚ ᱚᱱᱠᱟ ᱵᱟᱝ ᱦᱩᱭᱩᱜ ᱜᱮᱭᱟ,
ᱦᱩᱸ ᱠᱟᱹᱣᱰᱤ ᱟᱨᱡᱟᱣ ᱞᱮᱠᱟ ᱫᱚ ᱦᱩᱭᱩᱜ ᱜᱮᱭᱟ, ᱟᱞᱮ ᱫᱚ ᱟ ᱱᱚᱣᱟ ᱦᱩᱲᱩ ᱠᱚᱠᱚ ᱪᱟᱥ-ᱟ ᱛᱟᱯᱚᱨᱮ ᱟᱱᱟᱡ ᱠᱚᱦᱚᱸ ᱠᱚ ᱪᱟᱥ ᱵᱟᱲᱟᱭᱟ, ᱦᱩᱲᱩ ᱠᱚᱫᱚ ᱟᱞᱮ ᱫᱚ ᱵᱟᱨ ᱫᱷᱟᱣ ᱠᱚ ᱪᱟᱥ ᱜᱮᱭᱟ ᱛᱚ
ᱚᱻ ᱜᱚᱢᱠᱮ ᱟᱹᱰᱤ ᱱᱟᱯᱟᱭ
ᱛᱮ ᱟᱫᱚ ᱢᱤᱫ ᱫᱷᱟᱣ ᱡᱚᱫᱤ ᱥᱮᱬᱟ ᱪᱟᱥ ᱨᱮᱭᱟᱜ ᱦᱩᱲᱩ ᱠᱚ ᱫᱚᱦᱚᱭ ᱠᱷᱟᱱ ᱟᱫᱚ ᱥᱤᱛᱩᱝ ᱪᱟᱥ ᱨᱮᱭᱟᱜ ᱦᱩᱲᱩ ᱫᱚᱠᱚ
ᱦᱳᱭ ᱦᱳᱭ ᱦᱳᱭ ᱢᱟᱱᱮ ᱢᱤᱫ ᱚᱠᱛᱚ ᱨᱮᱱᱟᱜ ᱫᱚ ᱫᱚᱦᱚ ᱞᱮᱠᱷᱟᱱ ᱫᱚ ᱢᱤᱫ ᱚᱠᱛᱚ ᱡᱚᱛᱚ ᱨᱮᱱᱟᱜ ᱫᱚ ᱜᱚᱴᱟᱴᱟᱜ ᱜᱮ ᱟᱠᱷᱨᱤᱧᱚᱜ-ᱟ ᱦᱮᱸ᱾ ᱟᱪᱪᱷᱟ, ᱟᱞᱮ ᱫᱚ ᱡᱮᱢᱚᱱ ᱱᱚᱣᱟ ᱠᱚᱨᱮ ᱫᱚ ᱦᱟᱸ ᱱᱚᱜ-ᱚᱭ ᱱᱮᱛᱟᱨ ᱵᱚᱨᱥᱟ ᱫᱤᱱ ᱨᱮᱱᱟᱜ ᱜᱮ ᱦᱩᱭᱩᱜ-ᱟ ᱫᱷᱚᱨᱚᱱ ᱨᱮᱱᱟᱜ ᱦᱩᱲᱩ ᱫᱚ ᱵᱟᱝ ᱦᱩᱭᱩᱜ-ᱟ᱾ ᱚᱱᱠᱟ ᱞᱮᱠᱟᱱ ᱜᱮ ᱠᱚᱨᱮᱱᱟᱜ ᱚᱥᱩᱵᱤᱫᱟ ᱚᱱᱟ ᱴᱟᱱ ᱠᱚ ᱮᱴᱠᱮᱴᱚᱨᱮ ᱠᱚ ᱢᱮᱱᱟᱜ ᱠᱟᱜ ᱛᱮ᱾
ᱦᱳᱭ ᱦᱳᱭ᱾
ᱟᱫᱚ ᱚᱱᱟ ᱠᱷᱟᱹᱛᱤᱨ ᱛᱮᱫᱚ ᱠᱟᱣᱰᱤ ᱞᱟᱹᱜᱤᱫ ᱫᱚ ᱟᱨᱚ ᱱᱚᱜ-ᱚᱭ ᱡᱮᱢᱚᱱ ᱜᱚᱢ ᱮᱸ ᱡᱚᱱᱰᱨᱟ ᱛᱩᱲᱤ ᱮᱢᱟᱱᱟᱜ ᱮᱢᱟᱱᱟᱜ ᱟᱨᱚ ᱠᱚ ᱚᱱᱟ ᱠᱚ ᱨᱚᱦᱚᱭ ᱦᱩᱭᱩᱜᱼᱟ ᱠᱚᱸᱱᱰᱷᱟ ᱠᱚᱼᱼ ᱦᱩᱸ ᱚᱱᱟ ᱠᱩᱜᱤ ᱵᱟᱡᱟᱨ ᱨᱮᱼᱼ ᱟᱠᱷᱨᱤᱧ ᱦᱩᱭᱩᱜ-ᱟ
ᱦᱳᱭ ᱦᱳᱭ
ᱚᱸ ᱟᱨ ᱛᱟᱦᱚᱞᱮᱼᱼ
ᱦᱚᱸ
- ᱜᱚᱝᱠᱮ ᱦᱚᱸᱜᱼᱚᱭ ᱡᱮᱢᱚᱱ ᱥᱩᱨ ᱨᱮᱦᱟᱸᱜ ᱜᱟᱯᱟ ᱢᱮᱭᱟᱝ ᱜᱮ ᱟᱵᱚᱣᱟᱜ ᱯᱟᱛᱟ ᱦᱤᱡᱩᱜ ᱠᱟᱱᱟ ᱚᱢᱵᱟᱱᱚᱛᱤ ᱯᱟᱛᱟ ᱚᱱᱟ ᱠᱚᱫᱚ ᱪᱮᱫ ᱞᱮᱠᱟ ᱯᱮ ᱢᱟᱱᱟᱣ ᱜᱮᱭᱟ?
ᱚ ᱦᱚᱸ ᱜᱟᱯᱟ ᱢᱮᱭᱟᱝ ᱜᱮ ᱦᱤᱡᱩᱜ ᱠᱟᱱᱟ ᱾
ᱦᱳᱭ ᱦᱳᱭ ᱥᱩᱨ ᱠᱟᱱ ᱛᱟᱵᱚᱱ ᱾
ᱛᱤᱥᱚᱜ ᱪᱚ ᱚᱱᱟ ᱫᱚ?
ᱚᱱᱟ ᱫᱚ ᱦᱟᱸᱜ ᱡᱟᱦᱟᱸ ᱠᱚ ᱞᱟᱹᱭ ᱫᱟ, ᱟᱥᱟᱲ ᱨᱮᱱᱟᱜ ᱥᱟᱛ ᱫᱤᱱ ᱨᱮ ᱾ ᱚᱢᱵᱟᱵᱚᱛᱤ ᱠᱚᱛᱟ ᱡᱟᱦᱟᱸ ᱦᱮᱸ ᱚᱱᱟ ᱫᱚ ᱪᱮᱫ ᱚᱱᱟ ᱫᱚ ᱟᱞᱮ ᱱᱚᱛᱮ ᱫᱚ ᱡᱮᱢᱚᱱ ᱮᱸᱻ ᱚᱱᱟ ᱫᱚ ᱦᱟᱸᱜ ᱵᱩᱫ ᱯᱩᱲᱫᱷᱩᱞ ᱠᱚᱣᱟᱜ ᱠᱟᱛᱷᱟ ᱞᱮᱠᱟᱛᱮ ᱱᱚᱝᱠᱟ ᱛᱟᱦᱮᱸ ᱠᱟᱱᱟ ᱞᱟᱦᱟ ᱛᱮᱫᱚ ᱦᱟᱯᱲᱟᱢ ᱠᱚᱣᱟᱜ ᱵᱤᱫᱟᱹᱞ ᱨᱮᱫᱚ ᱚᱸ ᱚᱱᱟ ᱪᱟᱥ ᱠᱟᱹᱢᱤ ᱟᱬᱜᱚᱜ ᱞᱟᱦᱟ ᱨᱮ ᱱᱚᱣᱟ ᱫᱚ ᱢᱤᱫ ᱢᱤᱫᱴᱮᱱ ᱯᱚᱨᱚᱵᱽ ᱠᱚ ᱢᱟᱱᱟᱣᱮᱫ ᱛᱟᱦᱮᱸᱜ, ᱨᱟᱹᱥᱠᱟᱹ ᱨᱮᱱᱟᱜ ᱡᱚᱢ ᱧᱩ ᱡᱚᱢ ᱧᱩ ᱾ ᱱᱚᱸ ᱱᱚᱸᱰᱮ ᱫᱚ ᱦᱩᱭᱩᱜ ᱠᱟᱱᱟ ᱚᱭ ᱱᱤᱭᱟᱹ ᱥᱤᱡᱤᱱ ᱨᱮ ᱡᱮᱢᱚᱱ ᱩᱞ, ᱠᱟᱱᱴᱷᱟᱲ ᱦᱮᱸ ᱾ ᱛᱟᱯᱚᱨᱮ ᱛᱟᱞᱮ, ᱠᱚᱫ ᱮᱢᱟᱱ ᱠᱚ ᱱᱮᱛᱟᱨ ᱫᱚ ᱦᱩᱭᱩᱜ ᱠᱟᱱᱟ ᱥᱮ ᱵᱮᱞᱤᱜ ᱠᱟᱱᱟ ᱦᱮᱸ ᱱᱚᱣᱟ ᱡᱚᱢ ᱱᱚᱣᱟ ᱠᱚ ᱡᱚᱢ ᱠᱟᱛᱮ ᱮᱸᱜ ᱛᱟᱯᱚᱨᱮ ᱡᱤᱞ ᱩᱛᱩ ᱥᱩᱠᱨᱤ ᱡᱤᱞ ᱠᱚ ᱡᱟᱦᱟᱸᱭ ᱡᱟᱦᱟᱸ ᱞᱮᱟᱱᱟᱜ ᱡᱮᱞ ᱡᱚᱢ ᱠᱟᱛᱮᱫ ᱚᱱᱟ ᱪᱟᱥ ᱠᱟᱹᱢᱤ ᱨᱮᱠᱚ ᱟᱬᱜᱚᱱ ᱠᱟᱱ ᱛᱟᱦᱮᱸ ᱢᱮᱫ ᱴᱮᱱ ᱾ ᱟᱫᱚ ᱱᱚᱣᱟ ᱜᱮ ᱟᱯᱮ ᱥᱮᱱ ᱠᱚ ᱢᱟᱱᱟᱣ ᱵᱟᱲᱟᱭ ᱜᱮᱭᱟ ᱥᱮ ᱵᱟᱝ?
ᱟᱞᱮ ᱥᱮᱱ ᱫᱚ ᱚᱱᱠᱟ ᱫᱚ ᱵᱟᱠᱚ ᱢᱟᱱᱟᱣ ᱠᱮᱱᱟ ᱚᱱᱟ ᱫᱚ ᱪᱮᱫ ᱢᱟᱱᱮ ᱪᱮᱫ ᱞᱮᱠᱟ ᱞᱟᱹᱭ ᱞᱮᱠᱷᱟᱱ ᱡᱷᱚᱛᱚ ᱦᱚᱲ ᱛᱤᱱᱟᱹᱜ ᱫᱤᱱ ᱦᱩᱭᱩᱜ-ᱟ? ᱥᱮ ᱚᱱᱟ ᱫᱚ ᱢᱤᱫ ᱫᱤᱱ ᱜᱮ?
ᱚ ᱚᱱᱟ ᱫᱚ ᱢᱤᱫ ᱫᱤᱱ ᱨᱮᱱᱟᱜ ᱜᱮ ᱜᱚᱝᱠᱮ᱾
ᱚᱦᱚ ᱢᱤᱫ ᱫᱤᱱ ᱜᱮ ᱵᱟ ᱾
ᱦᱳᱭ ᱚᱱᱟ ᱫᱚ ᱢᱤᱫ ᱫᱤᱱ ᱚᱱᱟ ᱫᱚᱠᱚ ᱞᱟᱹᱭᱟ ᱪᱟᱥ ᱠᱟᱹᱢᱤ ᱟᱬᱜᱚ ᱞᱟᱦᱟᱜ ᱠᱟᱹᱴᱤᱡ ᱦᱚᱲᱢᱚ ᱨᱮ ᱵᱷᱟᱞᱤ ᱢᱚᱱᱫᱚ ᱡᱚᱢ ᱠᱟᱛᱮᱫ ᱦᱚᱲᱢᱚᱨᱮ ᱫᱟᱲᱮ ᱠᱚ ᱦᱩᱭ ᱠᱟᱛᱮᱫ ᱠᱚ ᱟᱲᱜᱚᱱ ᱠᱟᱱ ᱛᱟᱦᱮᱸᱫ ᱾
ᱦᱮᱸ ᱦᱮᱸ ᱺ
ᱦᱮᱸ, ᱡᱮᱢᱚᱱ ᱦᱳᱭ ᱦᱳᱭ ᱟᱵᱚ ᱡᱮᱢᱚᱱ, ᱦᱮᱸ ᱞᱟᱹᱭ ᱢᱮ ᱢᱟ ᱾
ᱦᱩᱭᱩᱜ-ᱟ ᱥᱮ ᱛᱤᱱᱟᱹᱜ ᱫᱤᱱ?
ᱦᱳᱭ ᱚᱱᱟ ᱫᱚ ᱢᱤᱫ ᱫᱤᱱ ᱜᱮ ᱾
ᱦᱮᱸ ᱟᱨ ᱢᱤᱫ ᱫᱤᱱ ᱜᱮ ᱦᱩᱭᱩᱜᱼᱟ ᱟᱫᱚ ᱚᱱᱟ ᱞᱮᱥᱟᱲᱦᱮᱜ ᱛᱮ ᱱᱮᱛᱟᱨ ᱫᱚ ᱟᱨᱚ ᱧᱮᱞᱚᱜ ᱠᱟᱱᱟ ᱜᱚᱝᱠᱮ ᱦᱮᱸ ᱟᱹᱰᱤ ᱡᱟᱭᱜᱟ ᱨᱮᱜᱮ ᱯᱟᱛᱟ ᱠᱚᱠᱚ ᱠᱚᱨᱟᱣ ᱮᱫᱟ ᱦᱮᱸ, ᱦᱮᱸ ᱟᱫᱚ ᱟᱞᱮ ᱱᱚᱣᱟ ᱠᱚᱨᱮ ᱫᱚ ᱦᱟᱜ ᱯᱟᱛᱟ ᱫᱚ ᱵᱟᱝ ᱦᱩᱭᱩᱜ ᱚᱱᱠᱟ ᱞᱮᱠᱟ ᱫᱚ ᱡᱚᱛᱚ ᱦᱚᱲᱟᱜ ᱚᱲᱟᱜ ᱚᱲᱟᱜ ᱜᱮ ᱱᱚᱣᱟ ᱫᱚ ᱡᱚᱢ ᱧᱩ ᱫᱚ ᱦᱩᱭᱩᱜ ᱜᱮᱭᱟ, ᱦᱮᱸ ᱾ ᱟᱨ ᱡᱮᱢᱚᱱ ᱱᱚᱣᱟ ᱫᱚ ᱚᱱᱟ ᱟᱵᱚ ᱡᱮᱢᱚᱱ ᱠᱟᱛᱷᱟ ᱨᱮ ᱢᱮᱱᱟᱜ ᱛᱟᱵᱚᱱᱟ ᱢᱟᱨᱮ ᱦᱟᱯᱲᱟᱢ ᱠᱚᱣᱟᱜ ᱠᱟᱛᱷᱟ ᱞᱮᱠᱟᱛᱮ ᱡᱟᱦᱟᱱᱟ ᱞᱟᱜᱽᱲᱮ ᱮᱱᱮᱡ ᱞᱮᱠᱟ ᱾ ᱨᱟᱹᱥᱠᱟᱹ ᱨᱮ ᱡᱟᱦᱟᱸᱭ ᱠᱟᱹᱢᱤ ᱠᱷᱚᱡ ᱛᱷᱟᱠᱟᱣ ᱦᱮᱡ ᱮᱱᱟᱭ ᱛᱚᱠᱷᱚᱱ ᱫᱚ ᱚᱱᱟ ᱛᱷᱟᱠᱟᱣ ᱚᱪᱚᱜ ᱞᱟᱹᱜᱤᱫ ᱪᱮᱫ ᱞᱟᱜᱽᱮ ᱠᱚ ᱮᱱᱮᱡ ᱛᱟᱦᱮᱸᱫ ᱚᱱᱮ ᱚᱱᱠᱟ ᱱᱚᱣᱟ ᱦᱚᱸ
ᱚᱝᱠᱟ ᱫᱷᱟᱨᱟ ᱛᱟᱦᱚᱞᱮ ᱚᱝᱠᱟ ᱛᱟᱦᱚᱞᱮ ᱠᱚ ᱢᱟᱱᱟᱣᱮᱫᱼᱟ ᱚᱱᱛᱮ ᱫᱚ
ᱦᱳᱭ ᱦᱳᱭ ᱦᱳᱭ ᱚᱱᱠᱟ ᱠᱚ ᱢᱟᱱᱟᱣᱫᱟ ᱟᱫᱚ ᱜᱚᱝᱠᱮ ᱞᱟᱦᱟᱛᱮ ᱞᱮᱠᱟ ᱫᱚ ᱦᱟᱜ ᱱᱮᱛᱟᱨ ᱫᱚ ᱩᱱᱟᱹᱜ ᱮᱠᱴᱟ ᱫᱚ ᱵᱟᱝ ᱞᱟᱦᱟ ᱛᱮᱫᱚ ᱟᱹᱰᱤ ᱡᱟᱸᱠ ᱡᱚᱢᱚᱠ ᱨᱟᱹᱥᱠᱟᱹ ᱠᱟᱛᱮᱜ ᱠᱚ ᱢᱟᱱᱟᱭᱮᱫ ᱛᱟᱦᱮᱸᱜ ᱦᱮᱸ ᱦᱮᱸ ᱟᱫᱚ ᱱᱮᱛᱟᱨ ᱫᱚ ᱡᱚᱛᱚ ᱦᱚᱲ ᱛᱚ ᱵᱟᱡᱟᱨ ᱫᱤᱥᱚᱢ ᱠᱚᱨᱮ ᱠᱚ ᱛᱟᱦᱮᱱ ᱠᱟᱱ ᱛᱟᱵᱚᱱᱟ ᱛᱟᱦᱚᱞᱮ ᱚᱱᱟ ᱟᱵᱚᱣᱟᱜ ᱡᱟᱦᱟᱸ ᱥᱮᱨᱣᱟ ᱨᱮᱱᱟᱜ ᱠᱟᱹᱢᱤ ᱠᱚ ᱥᱮ ᱯᱚᱨᱚᱵᱽ ᱯᱩᱱᱟᱹᱭ ᱠᱚᱫᱚ ᱟᱥᱛᱮ ᱟᱥᱛᱮ ᱱᱮᱛᱟᱨ ᱫᱚ ᱡᱚᱛᱚ ᱚᱱ ᱠᱚᱢ ᱤᱫᱤᱜ ᱠᱟᱱ ᱛᱟᱵᱚᱱᱟ ᱚᱱᱠᱟ ᱞᱮᱠᱟ ᱛᱮᱫᱚ ᱵᱟᱝ ᱦᱩᱭᱩᱜ ᱠᱟᱱᱟ ᱦᱳᱭ ᱦᱳᱭ ᱢᱟᱱᱮ ᱟᱛᱳ ᱫᱤᱥᱚᱢ ᱫᱤᱥᱚᱢ ᱨᱮᱱᱟᱜ ᱟᱵᱚᱣᱟᱜ ᱡᱟᱦᱟᱸ ᱞᱟᱠᱪᱟᱨ ᱨᱟᱭᱼᱨᱤᱛ ᱟᱹᱨᱤᱪᱟᱹᱞᱤ ᱠᱚᱫᱚ ᱠᱚ ᱦᱤᱲᱤᱧᱮᱫ ᱛᱟᱵᱚᱱᱟ ᱚᱱᱛᱮᱱᱟᱜ ᱠᱚ ᱚᱨᱥᱚᱝᱮᱫ ᱛᱟᱵᱚᱱᱟ ᱥᱮ
ᱦᱚᱭ
ᱦᱮᱸ ᱩᱱᱠᱩ ᱦᱚᱸ ᱢᱚᱨᱰᱟᱱ ᱨᱮᱠᱚ ᱵᱚᱞᱚᱜ ᱠᱟᱱᱟ
ᱦᱮᱸ ᱦᱮᱸ ᱦᱮᱸ
ᱦᱚᱸᱜ-ᱚ ᱦᱮᱸ ᱟᱨ ᱛᱟᱦᱞᱮ ᱟᱯᱮ ᱥᱮᱱ ᱫᱚ ᱯᱚᱨᱚᱵᱽ ᱯᱩᱱᱟᱹᱭ ᱠᱚᱫᱚ ᱪᱮᱫ ᱠᱚ ᱦᱩᱭᱩᱜᱼᱟ ᱵᱟᱦᱟ ᱥᱚᱨᱦᱟᱭ ᱠᱚ
ᱯᱚᱨᱚᱵᱽ ᱯᱩᱱᱟᱹᱭ ᱠᱚᱫᱚ ᱦᱩᱭᱩᱜ ᱜᱮᱭᱟ ᱵᱟᱦᱟ ᱠᱚ ᱦᱩᱭᱩᱜᱼᱟ ᱥᱚᱦᱨᱟᱭ ᱠᱚ ᱛᱟᱨᱯᱚᱨᱮ ᱥᱟᱠᱨᱟᱛ ᱠᱚ ᱟᱨ ᱱᱚᱣᱟ ᱡᱟᱦᱮᱨ ᱠᱚᱨᱮ ᱡᱩᱫᱤ ᱦᱟᱸᱜ ᱢᱟᱜ ᱢᱚᱬᱮ ᱠᱚ ᱟᱥᱟᱲᱤᱭᱟᱹ ᱠᱚ ᱢᱟᱜᱽ ᱵᱚᱸᱜᱟ ᱠᱚ ᱦᱳᱭ ᱡᱟᱱᱛᱟᱲ ᱠᱚ ᱚᱱᱟ ᱵᱩᱨᱩ ᱫᱷᱟᱨᱟ ᱠᱚ ᱵᱚᱸᱟᱭ ᱜᱮᱭᱟ ᱟᱞᱮ
ᱦᱳᱭ ᱦᱳᱭ ᱦᱳᱭ ᱢᱟ ᱦᱟᱸᱜ ᱡᱚᱛᱚ ᱥᱟᱱᱟᱢ ᱞᱮᱠᱟᱱᱟᱜ ᱜᱮ ᱦᱟᱸᱜ ᱠᱮᱛ ᱟᱴᱚᱜ ᱫᱚᱦᱚ ᱠᱟᱫᱟ ᱱᱤᱛᱚᱜ ᱦᱮᱸ ᱟᱞᱮᱥᱱ ᱡᱮᱢᱚᱱ ᱱᱚᱣᱟ ᱠᱚᱨᱮ ᱦᱟᱸᱜ ᱡᱮᱢᱚᱱ ᱟᱹᱰᱤ ᱡᱟᱭᱜᱟ ᱨᱮᱜᱮ ᱧᱮᱞᱚᱜ ᱠᱟᱱᱟ ᱟᱞᱮ ᱯᱟᱥᱮ ᱴᱚᱞᱟ ᱨᱮᱜᱮ ᱡᱮᱢᱚᱱ ᱟᱹᱥᱟᱹᱲᱤᱭᱟᱹ ᱩᱱᱠᱩ ᱫᱚᱠᱚ ᱟᱫ ᱪᱟᱵᱟᱣ ᱠᱟᱫᱟ ᱮᱨᱚᱜ ᱥᱤᱢ ᱠᱚᱦᱚᱸ ᱯᱨᱟᱭ ᱠᱚ ᱟᱫ ᱪᱟᱵᱟᱣ ᱟᱠᱟᱫᱟ ᱵᱟᱝ ᱠᱚ ᱵᱚᱸᱜᱟ ᱠᱚᱣᱟ
ᱦᱚᱸ ᱦᱚᱸ
ᱚᱱᱠᱟ ᱛᱟᱦᱚᱞᱮ ᱡᱟᱭᱦᱳᱠ ᱫᱚᱦᱚ ᱠᱟᱫᱟ ᱯᱮ ᱥᱟᱵ ᱫᱚᱦᱚ ᱠᱟᱫᱟ ᱯᱮ ᱟᱹᱰᱤ ᱱᱟᱯᱟᱭ ᱠᱟᱛᱷᱟ ᱦᱮᱸ ᱦᱮᱸ ᱦᱮᱸ ᱟᱸ ᱦᱳᱭ ᱦᱳᱭ ᱱᱤᱛᱚᱜ ᱡᱮᱨᱚᱠᱚᱢ ᱯᱚᱨᱤᱥ ᱛᱷᱤᱛᱤ ᱧᱮᱞᱚᱜ ᱠᱟᱱᱟ ᱡᱚᱛᱚ ᱦᱚᱲ ᱵᱟᱡᱟᱨ ᱫᱤᱥᱚᱢ ᱠᱚ ᱪᱟᱞᱟᱜ ᱠᱟᱱ ᱛᱟᱵᱚᱱᱟ ᱛ ᱡᱚᱛᱚ ᱠᱚ ᱦᱤᱲᱤᱧ ᱪᱟᱵᱟᱭᱮᱫᱟ, ᱦᱮᱸ ᱟᱹᱰᱤ ᱱᱟᱯᱟᱭ ᱦᱮᱸ
ᱦᱳᱭ ᱦᱳᱭ
ᱟᱨ ᱛᱟᱦᱚᱞᱮ ᱜᱚᱝᱠᱮ ᱚᱠᱛᱚ ᱦᱚᱸ ᱟᱹᱰᱤ ᱜᱟᱱ ᱦᱩᱭᱱᱟ ᱟᱨ ᱟᱨ ᱤᱧᱦᱚᱸ ᱠᱟᱹᱴᱤᱡ ᱵᱟᱹᱧ ᱥᱚᱢᱚᱭᱚᱜ ᱠᱟᱱᱟ ᱢᱤᱫ ᱠᱟᱹᱢᱤ ᱦᱮᱡ ᱠᱟᱹᱫᱤᱧᱟ ᱦᱮᱸ ᱛᱟᱦᱚᱞᱮ ᱱᱤᱛᱚᱜ ᱫᱚ ᱦᱟᱸᱜ ᱚᱱᱠᱟ ᱜᱮᱞᱟᱝ ᱜᱟᱞᱢᱟᱨᱟᱣᱢᱟ ᱦᱟᱜ ᱛᱟᱭᱚᱢ ᱫᱟᱨᱟᱢ ᱛᱮ ᱟᱨᱚ ᱦᱟᱸᱜ ᱜᱟᱞᱢᱟᱨᱟᱣ ᱦᱩᱭᱩᱜᱼᱟ ᱦᱮᱸ
ᱦᱚᱸ ᱦᱚᱸ ᱦᱚᱸ ᱦᱚᱸ ᱴᱷᱤᱠ ᱜᱮᱭᱟ ᱛᱚᱵᱮ ᱜᱚᱢᱠᱮ ᱡᱚᱦᱟᱨ ᱜᱮ